ᱦᱮᱞᱳ
ᱦᱮᱸ ᱜᱚᱢᱠᱮ ᱡᱚᱦᱟᱨ ᱡᱚᱦᱟᱨ
ᱡᱚᱦᱟᱨ ᱡᱚᱦᱟᱨ ᱛᱟᱨᱯᱚᱨᱮ ᱠᱷᱚᱵᱚᱨ ᱠᱚ ᱪᱮᱫᱞᱮᱠᱟ
ᱱᱚᱜᱼᱚᱭ ᱱᱤᱛᱚᱜ ᱫᱚ ᱟᱯᱟᱛᱚᱛᱚ ᱱᱟᱯᱟᱭ ᱵᱟᱲᱟ ᱜᱮ ᱟᱨ ᱟᱹᱵᱤᱱ ᱜᱮ ᱪᱮᱫ ᱞᱮᱠᱟ ᱦᱟᱸᱜ ᱢᱮᱱᱟᱜ ᱟᱠᱟᱫ ᱵᱤᱱᱟ
ᱱᱚᱣᱟ ᱥᱤᱛᱩᱝ ᱨᱮᱫᱚ ᱟᱨ ᱪᱮᱫ ᱞᱮᱠᱟ ᱵᱤᱱ ᱛᱟᱦᱮᱱᱟ ᱜᱚᱥᱚ ᱵᱮᱸᱜᱟᱲ ᱞᱮᱠᱟᱜᱮ ᱱᱤᱛ ᱫᱚ ᱦᱟᱸᱜ
ᱟᱨ ᱜᱚᱢᱠᱮ ᱛᱟᱦᱚᱞᱮ ᱡᱚᱢ ᱧᱩ ᱠᱚᱫᱳ ᱦᱩᱭ ᱜᱚᱫ ᱮᱱᱟ ᱥᱮ ᱟᱹᱣᱨᱤᱭᱟᱜᱼᱟ
ᱟᱨ ᱪᱮᱫ ᱵᱤᱱ ᱞᱟᱹᱭᱟ ᱜᱚᱝᱠᱮ ᱱᱚᱣᱟ ᱟᱠᱟᱞ ᱵᱟᱡᱟᱨ ᱨᱮ
ᱦᱮᱸ
ᱡᱚᱢ ᱧᱩ ᱦᱚᱸ ᱡᱚᱢ ᱧᱩ ᱫᱚ ᱟᱹᱣᱨᱤᱭᱟᱜᱼᱟ ᱢᱮᱱᱠᱷᱟᱱ ᱥᱟᱯᱲᱟᱣ ᱨᱮ ᱪᱟᱞᱟᱜ ᱠᱟᱱᱟ ᱡᱚᱢ ᱧᱩ ᱞᱟᱹᱜᱤᱫ ᱛᱮ
ᱟᱪᱪᱷᱟ ᱟᱪᱪᱷᱟ
ᱛᱮᱭᱟᱨᱚᱜ ᱠᱟᱱᱟ ᱡᱚᱢ ᱧᱩ ᱠᱳ
ᱟᱪᱪᱷᱟ ᱜᱚᱝᱠᱮ ᱛᱟᱦᱚᱞᱮ ᱫᱟᱜ ᱡᱟᱹᱲᱤ ᱠᱳ ᱪᱮᱫ ᱞᱮᱠᱟ ᱟᱯᱮ ᱥᱮᱱ ᱫᱳ
ᱫᱟᱜ ᱡᱟᱹᱲᱤ ᱠᱟᱛᱷᱟ ᱫᱚ ᱟᱨ ᱪᱮᱫ ᱵᱤᱱ ᱞᱟᱹᱭᱟ ᱜᱚᱝᱠᱮ ᱢᱟᱱᱮ ᱟᱵᱩ ᱵᱩᱱ ᱠᱷᱚᱡᱚᱜ ᱠᱟᱱᱟ ᱫᱟᱜ ᱡᱟᱦᱟᱸᱭ ᱜᱤ ᱠᱷᱚᱡᱚᱜ ᱠᱟᱱᱟᱭ ᱥᱤᱛᱩᱝ
ᱦᱮᱸ
ᱟᱫᱚ ᱫᱟᱜ ᱡᱟᱹᱲᱤ ᱫᱚ ᱟᱵᱤᱱᱟᱜ ᱞᱟᱹᱭ ᱤᱥᱟᱹ ᱛᱮ ᱫᱚ ᱟᱹᱣᱨᱤᱭᱟᱜ-ᱟ ᱦᱟᱸᱜ ᱱᱤᱛ ᱫᱚ ᱠᱚᱴᱟ ᱫᱤᱱ ᱠᱷᱚᱡ ᱵᱟᱠᱷᱟᱡ᱾ ᱢᱟᱲᱟᱝ ᱫᱚ ᱫᱟᱜ ᱠᱟᱜ ᱜᱮᱭᱟᱭ᱾
ᱟᱪᱪᱷᱟ
ᱟᱫᱚ ᱡᱚᱛᱚ ᱦᱚᱲ ᱫᱚ ᱫᱟᱜ ᱵᱟᱵᱩᱱ ᱠᱷᱚᱡᱚᱜ ᱠᱟᱱᱟ ᱟᱨ ᱠᱤᱪᱷᱩ ᱜᱩᱞᱟ ᱫᱚ ᱥᱤᱛᱩᱝ ᱠᱩ ᱠᱷᱚᱡᱚᱜ ᱠᱟᱱᱟ᱾
ᱟᱫᱚ ᱜᱚᱝᱠᱮ ᱟᱹᱞᱤᱧ-ᱟᱜ ᱡᱟᱦᱟᱸ ᱛᱤᱱᱟᱹᱜ ᱢᱟᱱᱮ ᱡᱟᱦᱟᱸ ᱛᱤᱱᱟᱹᱜ ᱟᱹᱞᱤᱧᱟᱜ ᱵᱩᱡᱽ ᱱᱤᱭᱟᱹ ᱥᱤᱡᱮᱱ ᱨᱮᱢᱟ ᱟᱵᱩ ᱢᱟ ᱫᱟᱜ ᱜᱮᱛᱚ ᱵᱚᱱ ᱠᱷᱚᱡᱚᱜ-ᱟ, ᱦᱮᱸ ᱟᱨ ᱛᱟᱦᱚᱞᱮ ᱚᱠᱟ ᱞᱮᱠᱟ ᱨᱮᱪᱚᱝ ᱱᱟᱦᱟᱜ ᱵᱮᱱ ᱞᱟᱹᱭ ᱚᱪᱚᱭᱮᱫ-ᱟ, ᱡᱮ ᱟᱹᱞᱤᱧ ᱫᱚ ᱮᱭ ᱥᱤᱛᱩᱝ ᱦᱚᱸᱠᱚ ᱠᱷᱚᱡᱚᱜ ᱠᱟᱱᱟ ᱟᱨ ᱫᱟᱜ ᱦᱚᱸ ᱠᱚ ᱠᱷᱚᱡᱚᱜ ᱠᱟᱱᱟ ᱚᱱᱟ ᱠᱟᱹᱴᱤᱡ ᱟᱹᱞᱤᱧ ᱵᱟᱹᱞᱤᱧ ᱵᱩᱡᱽ ᱫᱟᱲᱤᱭᱟᱜ ᱠᱟᱱᱟ ᱟᱨ ᱪᱮᱫ᱾
ᱟᱵᱩ ᱢᱟ ᱵᱩᱡᱟᱹᱜ ᱜᱮᱭᱟᱵᱤᱱ ᱟᱵᱩ ᱢᱟ ᱨᱮᱸᱜᱮᱡ ᱦᱚᱲ᱾
ᱦᱮᱸ
ᱡᱟᱦᱟᱸᱭ ᱠᱟᱹᱢᱤ ᱦᱚᱲ ᱫᱚᱭ ᱢᱮᱱᱟ ᱟᱞᱚᱭ ᱫᱟᱜᱽ ᱢᱟᱭ ᱥᱮ ᱠᱟᱹᱢᱤ ᱵᱟᱨᱫᱤᱱ ᱜᱟᱹᱱᱤᱧ ᱪᱟᱞᱟᱜ-ᱟ᱾ ᱮᱠᱷᱮ ᱠᱤᱪᱷᱩ ᱦᱟᱴ ᱵᱟᱡᱟᱨ ᱞᱟᱹᱜᱤᱫ ᱯᱩᱭᱥᱟᱹ ᱦᱩᱭᱩᱜ-ᱟ᱾ ᱟᱨ ᱪᱟᱹᱥᱤ ᱦᱚᱲ ᱫᱚᱭ ᱢᱮᱱᱟᱭ ᱫᱟᱜ ᱞᱮᱠᱟᱱᱮ ᱤᱧᱟᱜ ᱦᱟᱱᱛᱮ ᱱᱟᱜ ᱠᱟᱹᱢᱤ ᱦᱚᱨᱟ ᱨᱚᱦᱚᱭ ᱠᱚᱨᱳᱱ ᱞᱟᱦᱟᱜ-ᱟ ᱠᱟᱹᱴᱤᱡ᱾
ᱛᱟᱦᱚᱞᱮ ᱜᱚᱝᱠᱮ ᱟᱯᱮ ᱫᱤᱥᱚᱢ ᱥᱮᱱ ᱫᱚ ᱱᱤᱛᱚᱜ ᱫᱚ ᱪᱮᱫ ᱠᱚᱪᱚᱝ ᱦᱟᱱᱟ ᱯᱮ ᱪᱟᱥ ᱵᱟᱲᱟᱭᱮᱫ-ᱟ?
ᱪᱟᱥ ᱫᱚ ᱦᱟᱸᱜ ᱱᱤᱛᱚᱜ ᱫᱚ ᱱᱚᱜ-ᱚᱭ ᱥᱟᱢᱟᱝ ᱠᱟᱱ ᱱᱚᱣᱟ ᱦᱟᱸᱜ ᱟᱵᱩᱣᱟᱜ ᱦᱩᱲᱩ ᱠᱚᱨᱮᱱᱟᱜ ᱜᱮ᱾
ᱟᱪᱪᱷᱟ
ᱱᱤᱛᱳᱜ ᱫᱚ ᱦᱟᱸᱜ ᱢᱚᱴᱟᱢᱩᱴᱤ ᱥᱤ ᱵᱟᱲᱟ ᱦᱩᱭᱩᱜ ᱠᱟᱱᱟ, ᱛᱚᱞᱟ ᱵᱟᱲᱟ ᱦᱩᱭᱩᱜ ᱠᱟᱱᱟ᱾ ᱛᱚᱜ ᱢᱟᱱᱮ ᱪᱟᱨᱟ ᱜᱤᱰᱤ ᱦᱩᱭᱩᱜ ᱠᱟᱱᱟ᱾
ᱟᱪᱪᱷᱟ ᱟᱪᱪᱷᱟ
ᱥᱤᱛᱩᱝ ᱠᱷᱟᱹᱛᱤᱨ ᱩᱱᱟᱹᱜ ᱪᱟᱪ ᱪᱟᱨᱟ ᱠᱚᱦᱚᱸ ᱵᱟᱭ ᱚᱢᱚᱱᱚᱜ ᱠᱟᱱᱟᱭ᱾
ᱟᱪᱪᱷᱟ ᱜᱚᱝᱠᱮ ᱟᱵᱮᱱ ᱴᱷᱮᱱ ᱢᱤᱫ ᱴᱮᱱ ᱠᱩᱠᱞᱤ ᱞᱤᱧ ᱫᱚᱦᱚᱭᱟ᱾ ᱱᱚᱜ-ᱚᱭ ᱡᱮ ᱦᱩᱲᱩ ᱵᱩᱱ ᱪᱟᱥ ᱮᱫᱟ ᱢᱟᱱᱮ ᱚᱠᱟ ᱞᱮᱠᱟ ᱚᱠᱟ ᱵᱷᱟᱵᱛᱮ ᱟᱵᱚ ᱪᱟᱥ ᱞᱮᱠᱷᱟᱱ ᱢᱟᱱᱮ ᱵᱮᱥ ᱯᱷᱚᱞᱟᱯᱷᱚᱞ ᱵᱚᱱ ᱧᱟᱢᱟ ᱟᱵᱚ᱾
ᱱᱚᱣᱟ?
ᱦᱳᱭ
ᱱᱚᱣᱟ ᱠᱟᱛᱷᱟ ᱫᱚ ᱟᱵᱤᱱ ᱜᱮᱞᱤᱧ ᱠᱩᱞᱤᱭᱮᱫ ᱵᱤᱱᱟ᱾
ᱢᱟᱱᱮ ᱟᱪᱪᱷᱟ ᱟᱪᱪᱷᱟ ᱢᱟᱱᱮ ᱟᱞᱮ ᱫᱤᱥᱚᱢ ᱫᱚ ᱜᱚᱝᱠᱮ ᱩᱱᱟᱹᱜ ᱮᱠᱴᱟ ᱦᱩᱲᱩ ᱪᱟᱥ ᱫᱚ ᱱᱟᱦᱟᱜ ᱵᱟᱹᱱᱩᱜ ᱠᱟᱜ-ᱟ᱾ ᱟᱫᱚ ᱚᱱᱟᱛᱮ ᱟᱵᱮᱱ ᱴᱷᱮᱱ ᱜᱮ ᱟᱹᱞᱤᱧ ᱯᱳᱭᱞᱩ ᱠᱩᱠᱞᱤ ᱞᱤᱧ ᱫᱚᱦᱚ ᱠᱮᱫᱟ ᱟᱫᱚ᱾ ᱡᱟᱦᱟᱸ ᱞᱮᱠᱟ ᱜᱮᱵᱮᱱ ᱞᱟᱹᱭ ᱠᱚᱵᱟᱜ ᱟᱹᱞᱤᱧ ᱠᱷᱟᱱ ᱠᱟᱹᱴᱤᱡ ᱡᱩᱛ ᱧᱚᱜ ᱜᱟᱞᱚᱪ ᱠᱟᱛᱮᱫ᱾ ᱞᱟᱹᱴᱩ ᱥᱟᱺᱦᱤᱡ ᱵᱮᱱ ᱞᱟᱹᱭ ᱟᱹᱞᱤᱧ ᱠᱷᱟᱱ ᱟᱹᱰᱤ ᱜᱮ ᱱᱟᱯᱟᱭ ᱠᱚᱜ-ᱟ ᱟᱨ ᱪᱮᱫ᱾
ᱴᱷᱤᱠ ᱜᱮᱭᱟ ᱛᱟᱦᱞᱮ ᱟᱵᱮᱱᱟᱜ ᱞᱟᱹᱭ ᱦᱤᱥᱟᱹᱵ ᱛᱮ ᱟᱹᱞᱤᱧ ᱡᱟᱦᱟᱸ ᱛᱤᱱᱟᱹᱜ ᱵᱟᱲᱟᱭ ᱢᱮᱱᱟᱜ-ᱟ᱾ ᱞᱟᱹᱭ ᱫᱟᱹᱞᱤᱧ,
ᱦᱮᱸ
ᱟᱵᱚ ᱢᱟ ᱯᱩᱭᱞᱩ ᱛᱮᱢᱟ ᱪᱟᱨᱟ ᱜᱤᱰᱤ ᱞᱟᱜᱟᱜ-ᱟ᱾ ᱚᱱᱟᱜ ᱪᱟᱨᱟ ᱜᱤᱰᱤ ᱞᱟᱹᱜᱤᱫ ᱛᱮ ᱟᱹᱰᱤ ᱫᱷᱟᱣ ᱵᱚᱱ ᱥᱤᱭᱟᱵᱚᱱ᱾ ᱨᱚᱦᱚᱲ ᱟᱵᱚᱱ ᱫᱟᱜᱟᱭ ᱨᱚᱦᱚᱲ ᱟᱵᱚᱱ ᱤᱭᱟᱹᱭᱟᱵᱚᱱ ᱥᱤᱭᱟᱵᱚᱱ ᱛᱚᱵᱮ ᱟᱱᱮᱦᱟᱜ ᱪᱟᱨᱟ ᱜᱤᱰᱤ ᱛᱚ ᱡᱩᱛᱩᱜ-ᱟ᱾
ᱦᱮᱸ
ᱛᱟᱯᱚᱨᱮ ᱪᱟᱨᱟ ᱵᱟᱲᱟ ᱠᱟᱛᱮᱫ ᱟᱨᱚ ᱠᱷᱮᱛ ᱠᱚᱦᱚᱸ ᱠᱟᱹᱴᱤᱡ ᱵᱚᱱ ᱥᱤ ᱱᱠᱷᱟᱡ᱾ ᱜᱷᱟᱥ ᱠᱚ ᱡᱟᱦᱟᱸ ᱱᱤᱛᱚᱜ ᱫᱟᱜ ᱫᱟᱭ ᱥᱮ ᱮᱱᱠᱟᱡ ᱚᱱᱟ ᱠᱚᱫᱚ ᱦᱟᱸᱜ ᱜᱷᱟᱥ ᱠᱚᱫᱚ ᱜᱩᱡᱩᱜᱼᱟ᱾ ᱮᱱᱠᱷᱟᱡ ᱟᱫᱚ ᱪᱟᱥ ᱥᱩᱚᱢᱚᱭ ᱦᱟᱸᱜ ᱜᱷᱟᱸᱥ ᱠᱚ ᱵᱟᱭ ᱛᱟᱦᱮᱱᱟ ᱮᱱᱠᱷᱟᱡ ᱵᱮᱥ ᱡᱩᱛᱩᱜᱼᱟ᱾
ᱦᱩᱸ᱾
ᱛᱟᱞᱦᱮ ᱥᱤ ᱵᱟᱲᱟ ᱠᱟᱛᱮᱫ ᱠᱤᱪᱷᱩ ᱢᱮᱱᱟᱜᱼᱟ ᱠᱷᱮᱛ ᱠᱚ ᱥᱮ ᱥᱤᱭᱟᱠᱚ, ᱥᱮ ᱥᱤᱭᱟᱵᱚᱱ ᱦᱟᱸᱜ ᱡᱟᱠ ᱡᱟᱦᱟᱱᱟᱜ ᱜᱮ,
ᱟᱪᱪᱷᱟ᱾
ᱛᱟᱨᱯᱚᱨᱮ ᱪᱟᱨᱟ ᱠᱚ ᱦᱟᱸᱜ ᱢᱚᱴᱟᱢᱩᱴᱤ ᱦᱟᱸᱜ ᱨᱤᱡ ᱵᱟᱨ ᱞᱮᱱᱠᱷᱟᱡ, ᱚᱱᱟᱠᱚᱢ ᱨᱚᱦᱚᱭᱟ ᱟᱫᱚ ᱚᱱᱟ ᱛᱟᱞᱟ ᱨᱮ ᱢᱤᱫᱴᱮᱡ ᱤᱧ ᱞᱟᱹᱭᱫᱟ ᱱᱚᱜᱼᱚᱭ ᱥᱟᱨ ᱥᱟᱨ ᱢᱟ ᱟᱹᱰᱤ ᱨᱚᱠᱚᱢ ᱜᱮ ᱢᱮᱱᱟᱜᱼᱟ ᱯᱚᱭᱥᱟ ᱫᱤᱭᱮ ᱵᱚᱱ ᱠᱤᱨᱤᱧᱫᱟ ᱵᱚᱥᱛᱟ ᱵᱚᱥ ᱛᱟ ᱢᱮᱱᱠᱷᱟᱱ ᱟᱹᱞᱤᱧᱟᱜ ᱢᱮᱱ ᱛᱮᱫᱚ ᱚᱱᱟ ᱡᱟᱦᱟᱸ ᱜᱩᱨᱤᱡ ᱵᱚᱱ ᱢᱮᱱᱟᱜ ᱠᱟᱱ ᱡᱳᱭᱵᱚ ᱥᱟᱨ,
ᱦᱮᱸ ᱦᱮᱸ᱾
ᱚᱱᱮ ᱚᱱᱟ ᱠᱷᱟᱱ ᱟᱹᱰᱤ ᱵᱷᱟᱹᱜᱤ ᱠᱚᱜᱼᱟ ᱟᱹᱞᱤᱧᱟᱜ ᱯᱨᱚᱥᱮᱥ ᱛᱮᱫᱚ᱾
ᱢᱮᱱᱫᱚ ᱚᱱᱟ ᱡᱟᱦᱟᱸ ᱟᱵᱮᱱᱟᱜ ᱞᱟᱹᱭᱨᱮ ᱢᱟᱱᱮ ᱠᱟᱲᱟ ᱰᱟᱝᱨᱤᱭᱟᱜ ᱟᱨ ᱪᱮᱫ᱾
ᱦᱳᱭ ᱦᱳᱭ ᱦᱳᱭ, ᱦᱩᱸ᱾
ᱟᱫᱚ ᱜᱚᱝᱠᱮ ᱢᱟᱱᱮ ᱟᱵᱮᱱ ᱡᱟᱦᱟᱸ ᱠᱟᱛᱷᱟ ᱵᱮᱱ ᱞᱟᱹᱭ ᱠᱮᱫᱟ ᱚᱵᱚᱥᱥᱚ ᱟᱹᱰᱤ ᱱᱟᱯᱟᱭ ᱠᱟᱛᱷᱟ ᱜᱮᱵᱮᱱ ᱢᱮᱱ ᱟᱠᱟᱫᱟ᱾
ᱦᱩᱸ᱾
ᱦᱮᱸ ᱛᱚᱵᱮ ᱱᱚᱜᱼᱚᱭ ᱡᱮ ᱟᱵᱮᱱ ᱱᱚᱜᱼᱚᱭ ᱜᱩᱨᱤᱡ ᱠᱟᱛᱷᱟ ᱵᱮᱱ ᱞᱟᱹᱭ ᱠᱮᱫᱟ ᱟᱵᱚ ᱨᱮᱸᱜᱮᱡ ᱱᱟᱪᱟᱨ ᱦᱚᱲ ᱛᱚ ᱟᱵᱚ ᱠᱚᱫᱚ ᱱᱟᱦᱟᱜ, ᱢᱚᱴᱟᱢᱩᱴᱤ ᱚᱵᱚᱥᱥᱳᱭ ᱦᱚᱯᱚᱱ ᱧᱚᱜ ᱪᱟᱹᱥᱤ ᱫᱚ ᱱᱟᱦᱟᱜ ᱚᱱᱟ ᱡᱟᱦᱟᱸ ᱡᱳᱚᱭᱵᱚ ᱥᱟᱨ ᱥᱮ ᱜᱩᱨᱤᱡ ᱵᱚᱱ ᱢᱮᱛᱦᱟᱜ ᱠᱟᱱ ᱫᱚ ᱚᱱᱮ ᱚᱱᱟ ᱛᱮᱜᱮ ᱱᱟᱜ ᱩᱱᱤ ᱫᱚ ᱪᱟᱥᱮ ᱨᱟᱠᱟᱵᱟ᱾
ᱦᱩᱸ᱾
ᱟᱨ ᱚᱱᱠᱟ ᱞᱟᱹᱴᱷᱩ ᱧᱚᱜ ᱪᱟᱹᱥᱤ ᱫᱚ ᱱᱟᱜ ᱚᱱᱟ ᱛᱮᱫᱚ ᱱᱟᱦᱟᱜ ᱩᱱᱟᱹᱜ ᱮᱠᱴᱟ ᱫᱚ ᱵᱟᱝ ᱦᱩᱭᱩᱜ ᱛᱟᱭᱟ, ᱛᱚᱵᱮ ᱩᱱᱤ ᱫᱚ ᱦᱟᱱᱮ ᱡᱟᱦᱟᱸ ᱡᱟᱦᱟᱸ ᱫᱚ ᱮᱴᱟᱜ ᱥᱟᱨ ᱠᱚᱵᱚᱱ ᱢᱮᱛᱟᱜ ᱠᱟᱱ ᱚᱱᱮ ᱚᱱᱟ ᱥᱟᱨ ᱜᱮ ᱡᱟᱜᱮ ᱡᱟᱦᱟᱸ ᱠᱟᱛᱮᱫ ᱯᱚᱭᱥᱟ ᱮ ᱴᱟᱠᱟ ᱯᱩᱭᱥᱟ ᱟᱨᱡᱟᱣ ᱠᱟᱛᱮᱫ ᱟᱨ ᱪᱮᱫ ᱚᱱᱟ ᱜᱮ ᱠᱤᱨᱤᱧ ᱟᱹᱜᱩ ᱠᱟᱛᱮᱫ ᱵᱚᱱ ᱮᱢᱟᱦᱟᱜᱼᱟ ᱟᱨ ᱪᱮᱫ᱾
ᱱᱤᱛᱚᱜᱟᱜ ᱟᱵᱤᱱ ᱯᱚᱨᱤᱥᱛᱷᱤᱛᱤ ᱵᱮᱱ ᱧᱮᱞᱮᱜ ᱜᱮᱭᱟ ᱢᱟᱱᱮ ᱡᱮᱨᱚᱠᱚᱢ ᱪᱟᱞᱟᱜ ᱠᱟᱱᱟ᱾ ᱡᱮᱭᱵᱚ ᱥᱟᱨ ᱛᱮᱫᱚ ᱢᱟᱱᱮ ᱟᱹᱰᱤᱜᱟᱱ ᱨᱟᱥᱟᱭᱱᱤᱠ ᱥᱟᱨ ᱛᱮᱫᱚ ᱟᱹᱰᱤ ᱜᱟᱱ ᱠᱷᱳᱛᱤᱭᱮᱫᱟᱭ᱾ ᱠᱷᱮᱛ ᱠᱷᱮᱛ ᱠᱚᱨᱮᱱᱟᱜ ᱦᱟᱥᱟ ᱠᱚᱦᱚᱸ ᱵᱟᱹᱲᱤᱡᱚᱜ ᱠᱟᱱᱟ ᱟᱵᱚᱣᱟᱜ ᱦᱚᱲᱢᱚ ᱠᱚᱦᱚᱸ ᱠᱤᱪᱷᱩ ᱫᱩᱨᱵᱚᱞ ᱪᱟᱞᱟᱜ ᱠᱟᱱᱟ᱾ ᱟᱵᱚ ᱨᱮᱱ ᱱᱮᱛᱟᱨ ᱨᱮᱱ ᱦᱚᱲ ᱛᱤᱱᱟᱹᱜ ᱫᱤᱱ ᱵᱚᱱ ᱵᱟᱧᱪᱟᱜ ᱠᱟᱱᱛᱮ ᱡᱳᱨ ᱥᱮ ᱡᱳᱨ ᱥᱟᱴ ᱵᱚᱪᱷᱚᱨ ᱥᱳᱛᱛᱳᱨ ᱵᱚᱪᱷᱚᱨ ᱯᱟᱹᱦᱤᱞ ᱨᱮᱱ ᱫᱚ ᱮᱠᱥᱚ ᱠᱚ ᱯᱟᱨᱚᱢᱮᱜ ᱛᱟᱦᱮᱸᱱᱟ᱾
ᱟᱪᱪᱷᱟ ᱟᱪᱪᱷᱟ᱾
ᱠᱤᱱᱛᱩ ᱚᱱᱟ ᱠᱷᱟᱱ ᱫᱚ ᱦᱚᱛᱮᱡ ᱟᱹᱰᱤ ᱵᱷᱟᱹᱜᱮ ᱠᱚᱜᱼᱟ᱾ ᱡᱟᱦᱟᱸ ᱞᱮᱠᱟᱛᱮᱜ ᱡᱩᱫᱤ ᱵᱚᱱ ᱱᱮᱛᱟᱨ ᱢᱟ ᱟᱵᱚ ᱢᱟ ᱜᱟᱹᱭ ᱦᱚᱸ ᱵᱟᱵᱚᱱ ᱟᱹᱥᱩᱞᱮᱜ ᱠᱚᱣᱟ ᱰᱟᱹᱝᱨᱤ ᱦᱚᱸ ᱵᱟᱵᱚᱱ ᱟᱹᱥᱩᱞᱮᱜ ᱠᱚᱣᱟ᱾
ᱱᱚᱣᱟᱫᱚ ᱴᱷᱤᱠ᱾ ᱟᱪᱪᱷᱟ ᱜᱚᱝᱠᱮ ᱟᱞᱮ ᱥᱮᱱ ᱢᱟ ᱱᱟᱦᱟᱜ ᱡᱚᱱᱰᱨᱟ ᱠᱚᱞᱮ ᱪᱟᱥ ᱵᱟᱲᱟᱭ ᱜᱮᱭᱟ ᱛᱟᱞᱦᱮ ᱟ ᱯᱮ ᱥᱮᱱ ᱫᱚ ᱡᱚᱸᱰᱨᱟ ᱠᱚᱫᱚ ᱱᱟᱦᱟᱜ ᱯᱮ ᱪᱟᱥ ᱵᱟᱲᱟᱭᱮᱫᱼᱟ ᱥᱮ ᱵᱟᱝ?
ᱪᱟᱥ ᱫᱚ ᱚᱱᱠᱟ ᱫᱚ ᱢᱚᱴᱟᱢᱩᱴᱤ ᱠᱚ ᱵᱟᱹᱜᱤ ᱟᱠᱟᱫᱟ ᱡᱟᱦᱟᱸᱭ ᱫᱚ᱾ ᱟᱫᱚ ᱤᱱᱠᱟᱹᱜᱮ ᱴᱩᱠ ᱴᱟᱠ ᱡᱟᱸᱦᱟᱭ ᱠᱚᱫᱚ ᱠᱚ ᱪᱟᱥ ᱵᱟᱲᱟᱭᱮᱫ ᱜᱮᱭᱟ᱾
ᱦᱮᱸ᱾
ᱟᱫᱚ ᱟᱞᱮᱦᱚᱸ ᱤᱱᱠᱟᱹ ᱫᱚ ᱦᱟᱸᱜ ᱡᱚᱢ ᱱᱟᱹᱣᱟᱹᱭᱚᱜ ᱞᱮᱠᱟ ᱫᱚ᱾ ᱪᱟᱥ ᱠᱟᱫᱟᱞᱮ ᱵᱟᱠᱷᱟᱡ ᱯᱟᱹᱦᱤᱞ ᱢᱟ ᱡᱚᱸᱱᱰᱨᱟ ᱫᱟᱜ ᱢᱟᱹᱲᱤ ᱧᱩ ᱞᱮᱠᱷᱟᱱ ᱦᱩᱛᱤᱜ᱾ ᱯᱟᱹᱦᱤᱞ ᱠᱚ ᱧᱩᱭᱮᱜ ᱛᱟᱦᱮᱱᱟ ᱟᱰᱤ ᱵᱷᱟᱹᱜᱤ ᱞᱟᱡᱽ ᱠᱚ ᱯᱚᱨᱤᱥᱠᱟᱨ ᱛᱟᱦᱮᱱ ᱠᱟᱱ ᱛᱟᱦᱮᱱᱟ᱾
ᱜᱚᱢᱠᱮ ᱟᱞᱮ ᱥᱮᱱ ᱫᱚ ᱡᱚᱸᱱᱰᱨᱟ ᱫᱚ ᱢᱟᱱᱮ ᱟᱰᱤ ᱡᱟᱹᱥᱛᱤ ᱜᱮᱠᱚ᱾
ᱦᱩᱸ᱾
ᱦᱩᱸ᱾
ᱢᱟᱱᱮ ᱢᱚᱴᱟ ᱢᱩᱴᱤ ᱟᱞᱮ ᱡᱚᱸᱱᱰᱨᱟ ᱞᱮ ᱪᱟᱥᱟ ᱢᱟᱱᱮ ᱡᱟᱸᱦᱟ ᱛᱤᱱᱟᱹᱜ ᱟᱨ ᱪᱮᱫ ᱚᱲᱟᱜ ᱵᱟᱲᱜᱮ᱾ ᱥᱮ ᱚᱱᱠᱟᱱᱟᱜ ᱟᱨ ᱪᱮᱫ ᱪᱟᱥ ᱞᱮᱠᱟᱱᱟᱜ ᱡᱚᱸᱱᱰᱨᱟ ᱪᱟᱥ ᱞᱮᱠᱟᱱᱟᱜ ᱡᱟᱭᱜᱟ ᱠᱚ ᱛᱟᱦᱮᱱ ᱛᱟᱞᱮᱭᱟ᱾
ᱦᱩᱸ᱾
ᱢᱟᱱᱮ ᱚᱱᱟ ᱠᱚ ᱫᱚ ᱱᱟᱦᱟᱜ ᱟᱹᱰᱤ ᱪᱮᱨᱦᱟ ᱢᱟᱱᱮ ᱥᱤ᱾ ᱴᱩᱦᱩᱭ ᱴᱩᱦᱩᱭ ᱠᱟᱛᱮᱫ᱾
ᱥᱮᱫᱟᱭ ᱫᱚ ᱱᱟ ᱦᱩᱱᱟᱹᱝ ᱱᱟᱦᱮᱞ ᱰᱟᱸᱝᱨᱟ ᱮᱸ ᱰᱟᱸᱝᱨᱟ ᱱᱟᱦᱮᱞ ᱛᱟᱭᱚᱢ ᱨᱮ᱾ ᱪᱩᱨᱩᱡ ᱤᱫᱤ ᱠᱟᱛᱮ ᱞᱮ ᱨᱚᱦᱚᱭ ᱮᱫ ᱛᱟᱦᱮᱱᱟ᱾ ᱟᱨ ᱱᱮᱛᱟᱨ ᱫᱚ ᱱᱟᱦᱟᱜ ᱚᱱᱮ ᱚᱱᱟ ᱡᱟᱸᱦᱟ ᱫᱟᱨ ᱜᱟᱰᱟ ᱥᱮ ᱵᱟᱵᱮᱨ ᱴᱟᱱᱟᱣ ᱠᱟᱛᱮᱜ ᱡᱟᱸᱦᱟ᱾ ᱞᱟᱭᱤᱱ ᱵᱚᱱ ᱴᱟᱱᱟᱣ ᱮᱫ ᱫᱚ᱾
ᱦᱩᱸ᱾
ᱚᱱᱮ ᱚᱱᱟ ᱨᱮ ᱪᱩᱨᱩᱡ ᱵᱟᱲᱟ ᱠᱟᱛᱮᱫ ᱜᱮ ᱱᱟᱦᱟᱜ ᱫᱷᱟ ᱯᱚᱜ ᱵᱟᱲᱟ ᱠᱟᱛᱮᱫ ᱢᱚᱴᱟ ᱢᱩᱴᱤ ᱯᱮ ᱯᱩᱱ ᱫᱤᱱ ᱮᱢᱚᱱᱚᱜᱼᱟ ᱮᱢᱚᱱ ᱵᱟᱲᱟ ᱠᱟᱛᱮᱫ᱾
ᱪᱮᱨᱦᱟ ᱥᱟᱸᱦᱤᱡ᱾ ᱚᱱᱮ ᱡᱟᱸᱦᱟ ᱥᱟᱨ ᱵᱚᱱ ᱢᱮᱱᱮᱫ ᱦᱳᱭᱛᱳ ᱥᱟᱨ ᱡᱟᱸᱦᱟᱭ ᱯᱚᱭᱥᱟ ᱵᱟᱭ ᱟᱨᱡᱟᱣ ᱫᱟᱲᱮᱭᱟᱜᱼᱟ ᱩᱱᱤᱭᱟᱜ ᱫᱚ ᱤᱱᱠᱟᱹ ᱛᱮ ᱜᱮ ᱱᱟᱦᱟᱜ ᱮ ᱯᱩᱭᱟ ᱡᱟᱸᱦᱟᱭ ᱢᱚᱴᱟ ᱢᱩᱴᱤ ᱯᱚᱭᱥᱟ ᱟᱨᱡᱟᱣ ᱫᱟᱲᱮᱭᱟᱜᱼᱟᱭ ᱡᱟᱜᱮ᱾ ᱢᱚᱬᱮ ᱠᱤᱞᱳ ᱫᱚᱥ ᱠᱤᱞᱳ ᱚᱱᱠᱟ ᱟᱹᱜᱩ ᱠᱟᱛᱮᱫ ᱠᱟᱹᱴᱤᱡ ᱠᱟᱹᱴᱤᱡ ᱚᱱᱟ ᱦᱚᱸ ᱪᱩᱨᱩᱡ ᱵᱟᱲᱟ ᱠᱟᱛᱮᱫ᱾ ᱯᱩ ᱠᱟᱛᱮᱫ᱾ ᱪᱮᱨᱦᱟ ᱥᱟᱸᱦᱤᱡ ᱦᱟᱨᱟᱜ-ᱟ ᱡᱚᱸᱰᱨᱟ ᱫᱚ ᱮᱠᱪᱩᱭᱮᱞᱤ ᱵᱟᱨ ᱫᱷᱟᱣ ᱡᱩᱫᱤ ᱵᱮᱱ ᱯᱩᱭᱟ᱾ ᱪᱮᱨᱦᱟ ᱫᱟᱨᱮ ᱢᱚᱴᱟᱜ-ᱟ ᱮᱨᱯᱚᱨ ᱚᱱᱠᱟ ᱜᱮ ᱡᱚ ᱦᱚᱸ ᱢᱚᱴᱟᱜ-ᱟ᱾
ᱩᱸ ᱪᱮᱦᱨᱟ ᱦᱩᱭᱩᱜ-ᱟ ᱯᱷᱚᱞᱚᱱ ᱵᱮᱥ ᱧᱟᱢᱚᱜᱼᱟ ᱥᱮ ᱪᱮᱫ ᱞᱮᱠᱟ ᱵᱟᱝ᱾
ᱟᱨ ᱟᱞᱮ ᱫᱚ ᱡᱚᱸᱱᱰᱨᱟ ᱫᱚ ᱮᱭ ᱠᱟᱨᱚᱱ ᱛᱮ ᱢᱟᱱᱮ ᱪᱟᱥ ᱫᱚ ᱵᱟᱞᱮ ᱵᱟᱹᱜᱤᱭ ᱠᱟᱫᱟ ᱱᱚᱣᱟ ᱫᱚ᱾ ᱥᱮᱫᱟᱭ ᱦᱟᱯᱲᱟᱢ ᱠᱚ ᱠᱚ ᱞᱟᱹᱭᱟ ᱱᱚᱣᱟ ᱥᱮᱫᱟᱭ ᱫᱚ᱾ ᱪᱟᱣᱞᱮ ᱠᱚ ᱫᱚ ᱵᱟᱝ ᱛᱟᱸᱦᱮ ᱠᱟᱱᱟ ᱛᱚ ᱱᱚᱣᱟ ᱡᱚ ᱱᱰᱨᱟ ᱫᱟᱜ ᱢᱟᱹᱲᱤ ᱧᱩ ᱛᱮ ᱜᱮ ᱟᱞᱮ ᱠᱚ ᱫᱚ ᱵᱟᱧᱪᱟᱣ ᱢᱮᱱᱟᱜ ᱞᱮᱭᱟ᱾ ᱝᱠᱟ ᱟᱨ ᱪᱮᱫ ᱞᱟᱹᱭ ᱵᱟᱲᱟ ᱨᱮ ᱟᱸᱡᱚᱢ ᱟᱠᱟᱱᱟ᱾
ᱦᱩᱸ ᱦᱩᱸ᱾
ᱚᱱᱟᱛᱮ ᱱᱷᱟᱜ ᱡᱚᱸᱰᱨᱟ ᱪᱟᱥ ᱫᱚ᱾ ᱟᱯᱮ ᱠᱚ ᱫᱚ ᱱᱷᱟᱜ᱾ ᱟᱸ ᱪᱷᱩᱴᱟᱹᱣ᱾
ᱪᱷᱩᱴᱩᱨ ᱦᱮᱸ ᱦᱩᱸ ᱦᱩᱸ᱾ ᱢᱟᱱᱮ ᱯᱟᱹᱦᱤᱞ ᱫᱚ ᱟᱵᱩᱣᱟᱜ ᱯᱚᱭᱥᱟ ᱨᱮᱱᱟᱜ ᱞᱟᱞᱚᱪ ᱵᱟᱝ ᱛᱟᱦᱮᱸᱜ ᱠᱟᱱᱟ ᱩᱱᱟᱹᱜ᱾ ᱯᱚᱭᱥᱟ ᱱᱤᱭᱮ ᱵᱟᱵᱚᱱ ᱠᱟᱨᱵᱟᱨ ᱮᱜ ᱛᱟᱦᱮᱜ ᱟᱹᱰᱤ ᱫᱤᱱ ᱫᱚ᱾ ᱱᱤᱛ ᱫᱚ ᱯᱚᱭᱥᱟ ᱫᱤᱭᱮ ᱵᱚᱱ ᱠᱟᱨᱵᱟᱨ ᱫᱟ ᱱᱤᱥ ᱚᱱᱟ ᱨᱮᱱᱟᱜ ᱱᱮᱛᱟᱨ ᱫᱚ ᱩᱱᱟᱹᱜ ᱨᱚᱦᱚᱭ ᱨᱮᱱᱟᱜ ᱥᱚᱢᱚᱭ ᱵᱟᱝ ᱦᱳᱭᱳᱜ ᱠᱟᱱᱟ ᱚᱠᱟᱨᱮ᱾ ᱯᱩᱭᱥᱟᱹ ᱠᱟᱱᱟ ᱚᱱᱛᱮ ᱵᱚᱱ ᱫᱟᱹᱲᱟᱜ ᱠᱟᱱᱟ ᱥᱮ ᱡᱟᱦᱟᱸ ᱜᱟᱨ ᱜᱟᱰᱟ ᱵᱤᱱ ᱞᱟᱹᱭ ᱠᱮᱫᱟ ᱚᱱᱟ ᱫᱚ ᱚᱵᱚᱥ ᱥᱳᱭ ᱵᱷᱟᱹᱜᱤ ᱜᱮᱭᱟ ᱵᱩᱫᱽ ᱫᱷᱤ ᱫᱚ ᱥᱮ ᱡᱩᱠᱛᱤ ᱫᱚ ᱼᱼᱼ ᱪᱤᱠᱟᱹᱛᱮ ᱚᱱᱟ ᱫᱚ ᱯᱩ ᱠᱚ ᱡᱩᱛᱩᱜᱼᱟ ᱟᱵᱚ ᱡᱟᱦᱟ ᱱᱟᱜ ᱾ ᱚᱱᱟ ᱠᱚ ᱢᱟᱱᱮ ᱵᱮᱥ ᱡᱩᱛᱩᱜᱼᱟ ᱯᱩ ᱠᱚ ᱡᱩᱛᱩᱜᱼᱟ ᱡᱟᱦᱟᱸ ᱱᱟᱜ ᱾ ᱪᱩᱨᱩᱡ ᱦᱚᱸ ᱡᱩᱛᱩᱜᱼᱟ ᱧᱮᱞ ᱛᱮ ᱦᱚᱸ ᱵᱮᱥ ᱧᱮ ᱞᱚᱜᱼᱟ ᱾ ᱮᱭ ᱠᱟᱨᱚᱱ ᱛᱮ ᱦᱚᱭ ᱛᱚ ᱚᱱᱠᱟ ᱥᱤᱥ ᱴᱮᱢ ᱯᱮ ᱠᱚᱨᱟᱣ ᱟᱠᱟᱫᱟ ᱾ ᱟᱫᱚ ᱴᱷᱤᱠ ᱜᱮᱭᱟ ᱛᱟᱦᱞᱮ ᱜᱚᱝᱠᱮ ᱛᱟᱦᱞᱮ ᱪᱮᱫ ᱞᱮᱠᱟ ᱪᱟᱨᱟ ᱠᱚ ᱫᱚ ᱯᱮ ᱜᱤᱰᱤ ᱵᱟᱲᱟ ᱠᱟᱫᱟ ᱥᱮ ᱵᱟᱝ ᱜᱮ ᱾ ᱦᱩᱲᱩ
ᱦᱳᱭ ᱡᱟᱦᱟᱸ ᱢᱟᱲᱟᱝ ᱪᱟᱥ ᱟᱜ ᱚᱱᱟ ᱠᱚ ᱫᱚ ᱱᱟᱦᱟᱜ ᱜᱤᱰᱤ ᱦᱩᱭ ᱠᱟᱱᱟ ᱟᱨ ᱡᱟᱦᱟᱸ ᱾ ᱯᱚᱨᱮ ᱛᱮ ᱵᱚᱱ ᱪᱟᱥᱟ ᱵᱟᱨ ᱵᱷᱟᱜᱽ ᱢᱮᱱᱟᱜ ᱛᱟ ᱵᱚᱱᱟ ᱛᱚ ᱟᱵᱚ ᱣᱟᱜ ᱦᱚᱸ ᱪᱟᱥ ᱨᱮᱱᱟᱜ ᱾ ᱢᱟᱱᱮ ᱵᱟᱨ ᱵᱷᱟᱜ ᱵᱚᱞ ᱛᱮ ᱪᱟᱥ ᱫᱚ ᱥᱤᱡᱤᱱ ᱨᱮ ᱢᱤᱫ ᱫᱷᱟᱣ ᱜᱮ ᱪᱟᱱᱥ ᱪᱟᱥ ᱢᱟ ᱦᱩᱭᱩᱜᱼᱟ ᱱᱚ ᱛᱮ ᱢᱟ ᱟᱞᱮ ᱯᱟᱦᱴᱟ ᱥᱮᱫ ᱢᱟ ᱾
ᱵᱟᱹᱭ ᱦᱟᱹᱲ ᱦᱩᱲᱩ ᱥᱮ ᱪᱮᱫ ᱞᱮᱠᱟ ᱵᱤᱱ
ᱦᱮᱸ ᱦᱮᱸ ᱦᱳᱭ ᱦᱳᱭ ᱦᱳᱭ ᱛᱚ ᱱᱟᱜ ᱵᱟᱹᱭᱦᱟᱹᱲ ᱫᱚ ᱠᱟᱹᱴᱤᱡ ᱢᱟᱲᱟᱝ ᱦᱩᱭ ᱠᱟᱱᱟ ᱚᱱᱟ ᱦᱚᱸ ᱟᱨ ᱡᱟᱦᱟᱸ ᱱᱤᱛᱚᱜ ᱵᱟᱹᱫᱽ ᱛᱚᱞᱟ ᱢᱮᱱ ᱦᱩᱭᱩᱜ ᱠᱟᱱᱟ ᱚᱱᱟ ᱦᱚᱸ ᱾ ᱥᱮᱬᱟ ᱥᱟᱺᱦᱤᱡ ᱯᱮ ᱯᱩᱱ ᱫᱤᱱ ᱥᱮ ᱢᱚᱬᱮ ᱫᱤᱱ ᱥᱮ ᱥᱟᱛ ᱫᱤᱱ ᱫᱷᱚᱨᱮ ᱥᱤ ᱠᱟᱼᱼᱼ ᱥᱤ ᱜᱷᱟᱥ ᱠᱚ ᱮᱨᱮᱛᱚᱢ ᱵᱟᱲᱟ ᱠᱟᱛᱮᱫ ᱥᱮ ᱜᱷᱟᱥ ᱜᱚᱡ ᱵᱟᱲᱟ ᱠᱟᱛᱮᱫ ᱜᱷᱟᱥ ᱠᱚ ᱦᱟᱞᱟᱝ ᱵᱟᱲᱟ ᱠᱟᱛᱮᱫ ᱛᱮᱫ ᱟᱹᱰᱤ ᱪᱮᱦᱨᱟ ᱞᱩᱜᱩᱭ ᱞᱩᱜᱩᱭ ᱠᱟᱛᱮᱫ ᱟᱬᱜᱚᱢ ᱠᱟᱛᱮᱫ ᱟᱹᱰᱤ ᱪᱮᱦᱨᱟ ᱢᱟᱱᱮ ᱨᱮᱰᱤ ᱠᱚᱨᱟᱣ ᱢᱮᱱᱟᱜᱼᱟ ᱾
ᱦᱮᱸ ᱦᱩᱸ ᱛᱟᱦᱞᱮ ᱾
ᱡᱚᱠᱷᱚᱱ ᱜᱮ ᱚᱱᱠᱟᱱᱟᱜ ᱢᱟᱱᱮ ᱮᱻ ᱢᱟᱱᱮ ᱚᱱᱠᱟᱱᱟᱜ ᱤᱭᱟᱹ ᱢᱟᱱᱮ ᱚᱱᱠᱟᱱᱟᱜ ᱟᱨ ᱪᱮᱫ ᱚᱱᱠᱟ ᱫᱷᱟᱨᱩᱱ ᱵᱩᱡᱷᱟᱹᱜᱼᱟ ᱩᱱ ᱥᱚᱢᱚᱭ ᱚᱱᱟ ᱫᱚ ᱥᱚᱸᱜᱮ ᱥᱚᱝ ᱟᱨ ᱪᱮᱫ ᱪᱩᱲᱭᱟᱹᱣ ᱵᱟᱲᱟ ᱠᱟᱛᱮᱫ ᱚᱱᱟ ᱦᱚᱸᱞᱮ ᱠᱚᱢᱯᱞᱤᱴ ᱜᱚᱫ ᱠᱟᱜᱼᱟ ᱦᱟᱸᱜ ᱾
ᱛᱟᱦᱞᱮ ᱵᱟᱹᱭᱦᱟᱹᱲ ᱛᱚᱞᱟ ᱠᱚᱫᱚ ᱚᱢᱚᱱ ᱠᱟᱱ ᱜᱮᱭᱟ ᱦᱟᱸᱜ ᱫᱟᱨᱮ ᱟᱠᱟᱱᱟ ᱾
ᱦᱳᱭ ᱜᱚᱝᱠᱮ ᱚᱱᱟ ᱠᱚᱫᱚ ᱱᱟᱦᱟᱸᱜ ᱢᱟᱲᱟᱝ ᱦᱟᱹᱛᱟᱹᱲ ᱠᱟᱱ ᱛᱟᱞᱮᱭᱟ ᱟᱨ ᱠᱚᱭᱮᱠ ᱫᱤᱱ ᱯᱚᱨᱮ ᱜᱮ ᱱᱟᱦᱟᱸᱜ
ᱜᱟᱱ ᱜᱚᱫᱚᱜᱼᱟ ᱢᱟᱱᱮ ᱥᱮᱨᱢᱟ ᱡᱟᱹᱲᱤ ᱡᱩᱫᱤ ᱞᱟᱦᱟ ᱜᱚᱫ ᱠᱟᱜᱼᱟᱭ ᱥᱮ ᱡᱳᱨ ᱜᱚᱫ ᱠᱟᱜᱼᱟᱭ ᱛᱟᱦᱚᱞᱮ ᱵᱟᱫᱽ ᱠᱚᱨᱮᱱᱟᱜ ᱫᱚ ᱪᱮᱫ ᱞᱮᱠᱟ?
ᱵᱟᱹᱫᱽ ᱫᱚ ᱱᱟᱦᱟᱸᱜ ᱚᱱᱟ ᱫᱚ ᱯᱚᱨᱮ ᱯᱚᱨᱮ ᱢᱟᱱᱮ ᱵᱟᱹᱫᱽ ᱨᱮᱫᱚ ᱚᱱᱮ ᱮᱠᱴᱟ ᱟᱞᱮ ᱥᱮᱱ ᱫᱚ ᱫᱟᱜ ᱫᱚ ᱟᱨ ᱵᱟᱭ ᱛᱟᱦᱮᱸᱱᱟ ᱟᱨ ᱡᱟᱦᱟᱸ ᱵᱟᱹᱭᱦᱟᱹᱲ ᱞᱮ ᱢᱮᱱᱮᱫ ᱚᱱᱟ ᱫᱚ ᱟᱹᱰᱤ ᱢᱟᱨᱟᱝ
ᱵᱩᱨᱩ ᱵᱩᱨᱩ ᱫᱤᱥᱚᱢ ᱦᱚᱲ ᱛᱚ ᱟᱞᱮᱫᱚ ᱚᱱᱟ ᱵᱩᱨᱩ ᱠᱷᱚᱱᱟᱜ ᱟᱹᱰᱤ ᱪᱮᱦᱟ ᱟᱹᱛᱩ ᱦᱮᱡ ᱠᱟᱛᱮᱫ ᱢᱟᱱᱮ ᱚᱱᱟ ᱵᱟᱹᱭᱦᱟᱹᱲ ᱛᱮ ᱞᱤᱸᱜᱤᱱᱟ ᱾ ᱚᱱᱟᱛᱮ ᱵᱟᱹᱭᱦᱟᱹᱲ ᱵᱟᱹᱭᱦᱟᱹᱲ ᱦᱚᱲ ᱫᱚ ᱢᱟᱱᱮ ᱫᱟᱜ ᱫᱚ ᱟᱞᱮᱭᱟᱜ ᱢᱟᱱ ᱵᱟᱭ ᱥᱟᱯᱠᱟᱜᱼᱟ ᱟᱨ ᱪᱮᱛ ᱾
ᱦᱮᱸ ᱦᱮᱸ ᱛᱟᱦᱞᱮ ᱵᱟᱹᱫᱽ ᱛᱚᱞᱟ ᱢᱟ ᱡᱟᱹᱱᱤᱡ ᱚᱠᱛᱚ ᱠᱚᱢᱟ ᱦᱟᱸᱜ ᱥᱮᱴᱮᱨ ᱧᱚᱜ ᱟᱠᱟᱱ ᱜᱮᱭᱟ? ᱪᱟᱨᱟ ᱜᱤᱰᱤ ᱞᱟᱹᱜᱤᱫ ᱾
ᱦᱮᱸ ᱾ ᱥᱮᱴᱮᱨ ᱫᱚ ᱥᱮᱴᱨᱟ ᱟᱱᱟᱱ ᱜᱮᱭᱟ ᱜᱚᱢᱠᱮ ᱛᱚᱵᱮ ᱵᱟᱫᱽ ᱫᱚ ᱟᱹᱣᱨᱤ ᱞᱮ ᱛᱚᱞᱟᱭᱟ ᱤᱱᱟᱹᱛᱮ ᱢᱟᱱᱮ ᱵᱟᱹᱫᱽ ᱪᱮᱫ ᱞᱮᱠᱟ ᱮᱢᱚᱱ ᱟᱠᱟᱱᱟ ᱵᱟᱝ ᱮᱢᱚᱱ ᱟᱠᱟᱱᱟ ᱚᱱᱟ ᱫᱚ ᱱᱟᱦᱟᱸᱜ ᱵᱟᱹᱞᱤᱧ ᱞᱟᱹᱭ ᱫᱟᱲᱮᱭᱟᱜᱼᱟ ᱛᱚᱵᱮ ᱟᱵᱮᱱ ᱡᱩᱫᱤ ᱟᱹᱞᱤ ᱴᱷᱮᱱ ᱱᱤᱭᱟᱹ ᱠᱩᱠᱞᱤ ᱫᱚᱦᱚᱭᱟ ᱵᱟᱹᱭᱦᱟᱹᱲ ᱵᱟᱹᱭᱦᱟᱹᱲ ᱜᱮ ᱻ ᱴᱚᱞᱟ ᱪᱮᱫ ᱞᱮᱠᱟᱭ ᱮᱢᱚᱱᱮ ᱠᱟᱱᱟ ᱵᱟᱝ ᱠᱟᱱᱟ ᱛᱚᱵᱮ ᱚᱵᱚᱥᱥᱳᱭ ᱞᱟᱹᱭ ᱟᱵᱮᱱ ᱠᱮᱭᱟᱞᱤᱧ ᱪᱮᱫ ᱞᱮᱠᱟᱭ ᱮᱢᱚᱱᱚᱜ ᱠᱟᱱᱟ ᱵᱟᱝ ᱞᱮᱠᱟ ᱾
ᱦᱮᱸ ᱟᱪᱷᱟ ᱚᱱᱟ ᱛᱟᱞᱟᱨᱮ ᱟᱹᱞᱤᱧ ᱢᱤᱫᱴᱮᱡ ᱠᱟᱛᱷᱟ ᱞᱤᱧ ᱞᱟᱹᱭ ᱮᱫᱟ ᱾
ᱦᱮᱸ ᱢᱟ ᱞᱟᱹᱭᱵᱤᱱ?
ᱯᱟᱹᱦᱤᱞ ᱢᱟ᱾ ᱟᱵᱚ ᱨᱮᱢᱟ ᱯᱩᱱ ᱠᱟᱰᱟ ᱰᱟᱜᱽᱨᱤ ᱠᱚ ᱛᱟᱦᱮᱸ ᱠᱟᱱᱟ᱾
ᱟᱨ ᱢᱤᱫᱴᱤᱡ ᱥᱟᱠᱟᱢ ᱨᱮ-ᱜᱮ ᱜᱚᱝᱠᱮ ᱵᱮᱱ ᱜᱚᱞᱯᱚ ᱞᱮᱠᱷᱟᱱ᱾ ᱟᱹᱰᱤ ᱱᱟᱯᱟᱭ ᱠᱚᱜᱼᱟ᱾
ᱵᱟ, ᱚᱱᱟᱜᱮ ᱦᱟᱸᱜ ᱞᱤᱧ ᱜᱚᱞᱯᱚ ᱭᱮᱫᱟ᱾ ᱢᱤᱫᱴᱤᱡ ᱥᱟᱠᱟᱢ ᱨᱮᱜᱮ᱾
ᱦᱮᱸ, ᱦᱮᱸ᱾
ᱟᱨ ᱱᱮᱛᱟᱨ ᱫᱚ ᱦᱟᱸᱜ ᱚᱱᱮ᱾ ᱢᱟᱱᱮ ᱯᱩᱱ ᱪᱟᱠᱟ ᱰᱟᱹᱜᱽᱨᱤ ᱠᱚ ᱩᱰᱩᱠ ᱠᱟᱱᱟ᱾ ᱢᱟᱱᱮ ᱫᱚ ᱱᱟᱦᱟᱸᱜ ᱟᱨᱟᱜ, ᱟᱨᱟᱜ, ᱯᱟᱨᱟ-ᱜ ᱟᱨᱟᱜ ᱰᱟᱹᱜᱽᱨᱤ ᱢᱟᱱᱮ ᱱᱟᱦᱟᱸᱜ ᱢᱮᱱ ᱫᱚ ᱦᱟᱸᱜ ᱤᱧᱡᱤᱱ, ᱤᱧᱡᱤᱱ, ᱵᱟᱫᱟ᱾
ᱦᱮᱸ, ᱦᱮᱸ᱾
ᱦᱳᱭ ᱟᱫᱚ ᱪᱟᱥ ᱵᱟᱠᱷᱨᱟ ᱫᱚ᱾ ᱢᱟᱱᱮ ᱟᱯᱮᱫᱚ ᱚᱠᱟᱴᱟ-ᱜ ᱦᱟᱸᱜ ᱯᱮ ᱵᱮᱵᱚᱦᱟᱨᱮ-ᱫᱟ ᱾ ᱱᱤᱛᱚᱼᱜ ᱱᱮᱛᱟᱨ ᱫᱚ ᱢᱟᱱᱮ ᱚᱠᱟᱴᱟ-ᱜ ᱪᱟᱹᱞᱩᱣ ᱟᱠᱟᱱᱟ᱾ ᱟᱯᱮᱥᱮᱫ ᱫᱚ?
ᱜᱚᱝᱠᱮ ᱟᱞᱮᱫ ᱫᱚ ᱟᱞᱮ ᱫᱚ ᱨᱮᱸᱜᱮᱡ ᱱᱟᱪᱟᱨ ᱦᱚᱲ ᱛᱚ᱾ ᱟᱨ ᱯᱨᱟᱭ ᱟᱵᱚ ᱥᱟᱱᱛᱟᱲ ᱫᱚ᱾ ᱟᱹᱰᱤ ᱜᱮ ᱢᱟᱱᱮ ᱨᱮᱸᱜᱮᱡ ᱟᱵᱚᱱ᱾ ᱟᱨ ᱢᱤᱫ ᱵᱟᱨ ᱦᱚᱲ᱾ ᱢᱮᱱᱟᱜ ᱠᱚᱣᱟ ᱚᱱᱠᱟ ᱦᱚᱸ ᱾ ᱡᱮ ᱩᱱᱠᱩ ᱫᱚ᱾ ᱥᱮ ᱟᱨᱟᱜ ᱰᱟᱽᱝᱨᱟ ᱥᱮ ᱟᱨᱟᱜ ᱴᱨᱮᱠᱴᱟᱨ ᱵᱮᱱ ᱞᱟᱹᱭ ᱦᱚᱪᱚ ᱭᱮᱫ ᱾ ᱚᱱᱟ ᱛᱮᱦᱚᱸ ᱠᱚ ᱠᱚᱨᱟᱣᱮᱫ ᱜᱮᱭᱟ᱾ ᱛᱚᱵᱮ ᱟᱞᱮ ᱫᱤᱥᱚᱢ ᱨᱮᱫᱚ ᱵᱮᱥᱤᱨ ᱵᱷᱟᱜᱽ ᱧᱮᱞᱚᱜ ᱠᱟᱱᱟ᱾ ᱥᱮ ᱠᱚᱨᱟᱣᱮᱫᱼᱟᱞᱮ ᱟᱞᱮ ᱱᱟᱦᱟᱸᱜ ᱚᱱᱟ᱾ ᱯᱩᱬᱸ ᱯᱩᱸᱰ ᱰᱟᱹᱜᱽᱨᱤ ᱛᱮᱫ ᱛᱮ ᱦᱮᱸᱫᱮ ᱠᱟᱲᱟᱣ ᱟᱛᱮᱫ ᱜᱮ᱾ ᱟᱞᱮ ᱫᱚ ᱱᱟᱦᱟ-ᱜ ᱞᱮ ᱪᱟᱥ ᱵᱟᱥᱟ ᱾
ᱦᱩᱸᱼ ᱢᱟᱱᱮ
ᱪᱟ ᱜᱚᱝᱠᱮ ᱟᱞᱟᱝᱼᱟᱜ, ᱴᱟᱭᱤᱢ ᱫᱚ